ᱦᱮᱞᱳᱣ᱾ ᱦᱮᱞᱳᱣ᱾
ᱦᱮᱸ ᱨᱚᱲ ᱟᱸᱡᱚᱢᱚᱜ ᱠᱟᱱᱟ ᱥᱮ?
ᱦᱮᱸ ᱟᱸᱡᱚᱢᱚᱜ ᱠᱟᱱᱟ, ᱟᱹᱞᱤᱧᱟᱜ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱦᱩᱸ ᱟᱸᱻ ᱟᱪᱪᱷᱟ ᱪᱮᱜ ᱞᱮᱠᱟ ᱢᱮᱱᱟᱜ ᱵᱤᱱᱟ?
ᱮᱸᱻ ᱢᱚᱴᱟᱼᱢᱩᱴᱤ ᱱᱟᱯᱟᱭ ᱜᱮ, ᱟᱹᱵᱤᱱ ᱜᱮ ᱚᱠᱟ ᱞᱮᱠᱟ ᱱᱤᱛᱚᱜ ᱫᱚ?
ᱦᱚᱸ ᱦᱩᱸ ᱟᱹᱞᱤᱧ ᱦᱚᱸ ᱱᱟᱯᱟᱭ ᱜᱮ ᱪᱚᱴ ᱪᱟᱸᱫᱚ ᱣᱟᱜ ᱫᱟᱭᱟ ᱛᱮ᱾ ᱱᱟᱯᱟᱭ ᱜᱮ ᱱᱤᱭᱟᱹ ᱢᱩᱦᱩᱲ ᱛᱮᱫᱚ ᱢᱮᱱᱟᱜ ᱞᱤᱧᱟ᱾
ᱦᱮᱸ᱾
ᱛᱟᱦᱚᱞᱮ ᱪᱟᱥᱵᱟᱥ ᱠᱚᱫᱚ ᱛᱤᱱᱟᱹᱜ ᱴᱟ ᱯᱮ ᱞᱟᱦᱟ ᱠᱮᱫᱟ
ᱪᱟᱥᱵᱟᱥ ᱠᱚᱫᱚ ᱵᱟᱝ ᱞᱟᱦᱟ ᱠᱟᱱᱟ ᱦᱟᱸᱜ ᱟᱨ ᱱᱟᱥᱮ ᱱᱟᱥᱮ ᱮᱦᱚᱵ ᱦᱩᱭ ᱟᱠᱟᱱᱟ ᱦ
ᱦ
ᱢᱮᱱᱟᱜ ᱦᱟᱛᱚᱜ ᱜᱮᱭᱟ ᱟᱨ ᱢᱤᱫᱴᱟᱝ ᱥᱮᱨᱢᱟ ᱡᱮ ᱫᱚ ᱦᱟᱸᱜ ᱮ ᱞᱟᱲᱟᱜ ᱜᱮᱭᱟ ᱦᱟᱸᱜ ᱟᱫᱚ ᱟᱯᱮ ᱥᱮᱫ ᱜᱮ ᱦᱟᱸᱜ ᱚᱠᱟᱞᱮᱠᱟ ᱨᱚᱦᱚᱭ ᱠᱟᱹᱢᱤ ᱠᱚᱫᱚ
ᱟᱞᱮ ᱥᱮᱫ ᱫᱚ ᱨᱚᱦᱚᱭ ᱠᱚᱫᱚ ᱟᱨᱠᱤ ᱮᱛᱚᱦᱚᱵ ᱠᱟᱱ ᱜᱮᱭᱟ ᱟᱹᱰᱤ ᱞᱟᱦᱟ ᱠᱷᱚᱱ ᱜᱮ ᱛᱚ ᱟᱞᱮ ᱥᱮᱫ ᱫᱚ ᱢᱤᱱᱤ ᱠᱚᱦᱚᱸ ᱢᱮᱱᱟᱜᱼᱟ ᱟᱨ ᱥᱮᱨᱢᱟ ᱡᱟᱹᱲᱤ ᱦᱚᱸ ᱥᱮᱨᱢᱟ ᱡᱟᱹᱲᱤᱭᱟᱜ ᱜᱮ ᱟᱫᱚ ᱡᱟᱦᱟᱸ ᱚᱠᱛᱚ ᱚᱠᱛᱚ ᱨᱮ ᱟᱨᱠᱤ ᱡᱟᱦᱟᱸᱭᱟᱜ ᱞᱟᱜᱟᱜᱼᱟ ᱩᱱᱤ ᱫᱚ ᱢᱤᱱᱤ ᱠᱷᱟᱴᱟᱣ ᱠᱟᱛᱮᱫ ᱟᱫᱚ ᱟᱭᱟᱜ ᱵᱟᱹᱫᱽ ᱠᱷᱮᱛᱨᱮ ᱫᱟᱜ ᱮ ᱦᱟᱛᱟᱣ ᱠᱟ ᱠᱟᱛᱮᱫ ᱟᱫᱚ ᱨᱚᱦᱚᱭ ᱫᱚᱭ ᱮᱛᱚᱦᱚᱵᱟ ᱛᱚᱞᱟ ᱠᱚᱦᱚᱸ ᱟᱹᱰᱤ ᱞᱚᱜᱚᱱ ᱜᱮ ᱦᱟᱨᱟ ᱟᱠᱟᱱᱟ ᱟᱫᱚ ᱟᱞᱮ ᱥᱮᱫ ᱮᱛᱮᱫ ᱫᱚ ᱱᱚᱝᱠᱟ ᱟᱨᱠᱤ ᱥᱤᱥᱴᱮᱢ ᱢᱮᱱᱟᱜᱼᱟ ᱡᱮ ᱮᱴᱟᱜ ᱮᱥᱴᱮᱴ ᱠᱷᱚᱱ ᱦᱚᱲ ᱠᱚ ᱦᱤᱡᱩᱜ ᱜᱮᱭᱟ ᱛᱚ ᱟᱫᱚ ᱟᱞ ᱥᱮᱫ ᱫᱚ ᱨᱚᱦᱚᱭ ᱦᱚᱴᱚ ᱠᱟᱜ ᱜᱮᱭᱟ ᱠᱚ ᱟᱛ ᱛᱚᱞᱟ ᱦᱟᱨᱟ ᱜᱮ ᱡᱟ ᱰᱮᱨᱤ ᱟᱹᱰᱤ ᱟᱨᱠᱤ ᱞᱚᱜᱚᱱ ᱛᱮ ᱦᱩᱭ ᱜᱚᱫᱚᱜᱼᱟ ᱨᱚᱦᱚᱭ ᱜᱚᱫᱚᱜ ᱟᱫᱚ ᱮᱴᱟᱜ ᱥᱥᱴᱮᱴ ᱨᱮᱱ ᱦᱚᱲ ᱠᱚᱦᱚᱸ ᱛᱟᱨᱟᱱᱮ ᱟᱹᱰᱤ ᱞᱟᱦᱟ ᱠᱚ ᱦᱮᱡ ᱠᱚᱜ ᱜᱮᱭᱟ ᱳᱭ ᱯᱚᱱᱮᱨᱚ ᱫᱤᱱ ᱠᱩᱲᱤ ᱫᱤᱱ ᱞᱮᱠᱟ ᱛᱟᱦᱮᱸ ᱠᱟ ᱠᱟᱛᱮᱫ ᱱᱚᱸᱰᱮᱱᱟᱜ ᱨᱚᱦᱚᱭ ᱠᱚ ᱠᱚᱢᱯᱞᱤᱴ ᱠᱟᱛᱮᱫ ᱠᱚ ᱪᱟᱞᱟᱜ ᱜᱮᱭᱟ ᱚᱲᱟᱜ ᱱᱚᱜᱼ ᱱᱚᱝᱠᱟ ᱟᱞ ᱥᱮᱫ ᱫᱚ ᱟᱨ ᱟᱞᱮᱥᱮᱫ ᱫᱚ ᱟᱨᱦᱚᱸ ᱢᱤᱫ ᱥᱚᱯᱛᱟ ᱛᱷᱮᱠᱮ ᱫᱚᱥ ᱫᱤᱱ ᱠᱷᱟᱱ ᱜᱮ ᱟᱫᱚ ᱟᱞᱮ ᱥᱮᱫ ᱫᱚ ᱨᱚᱦᱚᱭ ᱫᱚ ᱪᱟᱵᱟ ᱩᱛᱟᱹᱨᱚᱜᱼᱟ
ᱟᱪᱷᱟ ᱟᱪᱷᱟ ᱟᱫᱚ ᱟᱯᱮ ᱫᱚ ᱛᱟᱦᱚᱞᱮ ᱚᱠᱟ ᱫᱤᱥᱚᱢ ᱯᱮ ᱯᱟᱲᱟᱜ ᱠᱟᱱᱟ
ᱟᱞᱮ ᱫᱚ ᱯᱩᱨᱵᱚ ᱵᱚᱨᱫᱷᱚᱢᱟᱱ
ᱚ ᱟᱪᱷᱟ ᱟᱪᱷᱟ ᱦᱮᱸ ᱟᱞᱮ ᱫᱚ ᱱᱚᱜᱼᱚ ᱱᱚᱣᱟ ᱴᱟᱺᱰᱤ ᱫᱤᱥᱚᱢ ᱜᱮ ᱫᱷᱤᱨᱤ ᱫᱤᱥᱚᱢ ᱴᱟᱺᱰᱤ ᱫᱤᱥᱚᱢ ᱡᱟᱦᱟᱸ ᱵᱚᱱ ᱢᱮᱛᱟᱜ ᱠᱟᱱᱟ ᱛᱚ ᱟᱞᱮ ᱫᱚ ᱮ ᱱᱚᱣᱟ ᱴᱚ ᱴᱛᱷᱟ ᱞᱮ ᱯᱟᱲᱟᱜ ᱠᱟᱱᱟ ᱟᱫᱚ ᱟᱞᱮ ᱴᱚᱴᱷᱟ ᱨᱮᱢᱟ ᱛᱚ ᱚᱱᱠᱟ ᱥᱮᱞᱚ ᱨᱮᱱᱟᱜ ᱠᱚᱫᱚ ᱛᱚ ᱚᱱᱠᱟ ᱥᱩᱵᱤᱫᱟ ᱢᱟ ᱵᱟᱝᱞᱮ ᱧᱟᱢ ᱟᱠᱟᱜᱼᱟ ᱟᱨ ᱫᱷᱤᱨᱤ ᱫᱤᱥᱚᱢ ᱫᱚ ᱦᱳᱭᱛᱚ ᱠᱟᱹᱴᱤᱡ ᱮᱸ ᱥᱮᱞᱚ ᱠᱚᱦᱚᱸ ᱠᱟᱹᱴᱤᱡ ᱤᱭᱟᱹᱜ
ᱦᱮᱸ ᱟᱨᱠᱤ ᱟᱹᱰᱤ ᱦᱮᱸ ᱦᱮᱸ ᱮᱴᱠᱮᱴᱚᱲᱮ ᱫᱚ ᱟᱹᱰᱤ ᱮᱴᱠᱮᱴᱚᱲᱮ ᱜᱮ ᱟᱫᱚ ᱚᱱᱮ ᱡᱚᱠᱷᱚᱱ ᱚᱱᱮ ᱞᱟᱭ ᱟᱠᱚ ᱛᱚᱠᱷᱚᱱ ᱜᱮ ᱟᱹᱰᱤ ᱚᱥᱩᱵᱤᱫᱟᱜᱼᱟ ᱫᱷᱤᱨᱤ ᱠᱚ ᱧᱟᱢᱚᱜ ᱢᱟᱥᱮ ᱟᱫᱚ ᱵᱟᱝ ᱞᱟᱜ ᱞᱟᱹᱜᱤᱫᱚᱜᱼᱟ ᱟᱨ ᱟᱞᱮ ᱥᱮᱫ ᱫᱚ ᱟᱞᱮ ᱥᱮᱫ ᱫᱚ ᱱᱚᱝᱠᱟ ᱚᱱᱠᱟ ᱦᱟᱥᱟ ᱫᱚ ᱠᱟᱹᱴᱤᱡ ᱚᱱᱟ ᱫᱚ ᱟᱹᱰᱤ ᱥᱚᱦᱚᱡ ᱛᱮᱜᱮ ᱟᱨᱠᱤ ᱞᱟᱛᱟᱨ ᱥᱮᱫ ᱫᱚ ᱞᱟ ᱫᱚ
ᱟᱞᱜᱟ ᱛᱮᱜᱮ ᱦᱮᱸ ᱵᱟᱝ
ᱦᱮᱸ ᱦᱮᱸ ᱟᱹᱰᱤ ᱟᱞᱜᱟ ᱛᱮᱜᱮ ᱞᱟᱫᱚ ᱜᱟᱱᱚᱜᱼᱟ
ᱦᱮᱸ ᱟᱫᱚ ᱟᱞᱮ ᱫᱚ ᱟᱞᱮ ᱱᱚᱛᱮ ᱫᱚ ᱚᱱᱟᱛᱮ ᱟᱞᱮ ᱫᱚ ᱱᱤᱦᱟᱹᱛ ᱜᱮ ᱥᱮᱨᱢᱟ ᱡᱟᱹᱲᱤ ᱨᱮᱱᱟᱜ ᱟᱥ ᱵᱷᱚᱨᱥᱟ ᱨᱮᱜᱮ ᱛᱟᱦᱮᱱ ᱦᱩᱭᱩᱜ ᱛᱟᱞᱮᱭᱟ ᱥᱮ ᱮᱸ ᱵᱚᱪᱷᱚᱨ ᱥᱟᱞ ᱜᱮ ᱠᱚᱭᱚᱜ ᱫᱟᱨᱟᱢ ᱦᱩᱭᱩᱜᱼᱟ ᱚᱱᱠᱟ ᱜᱮ
ᱦᱮᱸ ᱟᱫᱚ ᱪᱮᱫ ᱵᱤᱱ ᱪᱤᱠᱟᱹᱭᱟ ᱱᱚᱝᱠᱟ ᱜᱮ
ᱦᱮᱸ ᱦᱮᱸ
ᱛᱟᱦᱞᱮ ᱟᱯᱮ ᱟᱹᱵᱤᱱ ᱜᱮ ᱞᱟᱹᱭ ᱵᱤᱱ ᱛᱮᱦᱮᱧ ᱫᱚ ᱚᱠᱟᱴᱟᱜ ᱴᱚᱯᱤᱠ ᱥᱮ ᱚᱠᱟᱴᱟᱜ ᱥᱟᱛᱟᱢ? ᱢᱤᱜᱴᱟᱝ ᱥᱟᱛᱟᱢ ᱥᱟᱵ ᱨᱟᱠᱟᱵ ᱵᱤᱱ ᱚᱱᱟ ᱥᱟᱛᱟᱢ ᱤᱫᱤ ᱠᱟᱛᱮᱜ ᱞᱟᱝ ᱜᱟᱞᱢᱟᱨᱟᱣᱟ᱾
ᱦᱮᱸ ᱚᱱᱟ ᱫᱚ ᱜᱟᱞᱢᱟᱨᱟᱣ ᱞᱟᱝ ᱞᱟᱦᱟᱱᱟ ᱱᱟᱥᱮᱱᱟᱜ ᱠᱟᱹᱴᱤᱡ ᱱᱚᱣᱟ ᱵᱟ ᱛᱮᱛᱮ ᱠᱟᱹᱴᱤᱡ ᱤᱧ ᱵᱟᱲᱟᱭ ᱚᱪᱚ
ᱮᱸ ᱦᱮᱸ ᱚᱵᱚᱥᱥᱳᱭ ᱟᱹᱵᱤᱱ ᱞᱟᱹᱭᱫᱟᱹ-ᱞᱟᱹᱭᱫᱟᱹ-ᱞᱟᱹᱭᱫᱟᱞᱤᱧ ᱟᱹᱵᱤᱱᱟᱜ ᱨᱟᱦᱟ ᱦᱮᱸ ᱟᱵᱤᱱᱟᱜ ᱨᱟᱦᱟ ᱠᱟᱹᱴᱤᱜ ᱟᱨᱠᱤ ᱟᱴᱚᱠᱚᱜ ᱠᱟᱱ ᱛᱟᱵᱤᱱᱟ ᱠᱟᱹᱴᱤᱜ ᱵᱷᱟᱜᱤ ᱴᱷᱤᱠ ᱡᱟᱭᱜᱟ ᱨᱮ ᱪᱟᱞᱟᱣ ᱞᱤᱠᱷᱟᱱ ᱱᱟᱯᱟᱭ ᱠᱚᱜᱼᱟ᱾
ᱚ ᱠᱟᱹᱴᱤᱜ ᱵᱟᱹᱭ ᱧᱚᱜ ᱵᱮᱱ ᱟᱸᱡᱚᱢᱮᱜᱼᱟ ᱥᱮ ᱪᱮᱜ?
ᱦᱮᱸ ᱦᱮᱸ ᱱᱤᱛᱚᱜ ᱱᱤᱛᱚᱜ ᱱᱟᱯ ᱯᱟᱭ ᱥᱟᱺᱦᱤᱡ ᱟᱸᱡᱚᱢᱚᱜ ᱠᱟᱱᱟ ᱟᱸ ᱟᱸᱡᱚᱢ ᱫᱟᱞᱤᱧ ᱱᱤᱛᱚᱜ ᱱᱟᱯᱟᱭ ᱥᱟᱺᱦᱤᱜ ᱟᱸᱡᱚᱢᱚᱜ ᱠᱟᱱᱟ᱾ ᱟᱹᱵᱤᱱ ᱟᱹᱞᱤᱧᱟᱜ ᱨᱟᱦᱟ ᱵᱤᱱ ᱟᱸᱡᱚᱢ ᱫᱟᱛᱚ?
ᱮᱸ ᱱᱟᱯᱟᱭ ᱜᱮᱞᱤᱧ ᱟᱸᱡᱚᱢ ᱟᱵᱮᱱᱟᱜ ᱨᱟᱫᱚ ᱟᱫᱚ ᱢᱮᱱᱮᱫ ᱛᱟᱦᱮᱸᱫ ᱞᱤᱧ ᱟ ᱟᱹᱞᱤᱧ ᱫᱚ ᱡᱟᱦᱟᱜ ᱦᱮᱞᱳ
ᱦᱮᱸ ᱦᱮᱞᱳ ᱟᱵᱤᱱᱟᱜ ᱨᱟᱦᱟ ᱠᱟᱹᱴᱤᱜ ᱵᱟᱝ ᱟᱸᱡᱚᱢᱚᱜ ᱠᱟᱱᱟ ᱞᱟᱹᱭ ᱫᱟᱞᱤᱧ ᱟᱵᱤᱱᱟᱜ ᱨᱟ
ᱟᱵᱤᱱᱟᱜ ᱨᱟᱦᱟ ᱠᱟᱹᱴᱤᱜ ᱵᱟᱝ ᱟᱸᱡᱚᱢᱚᱜ ᱠᱟᱱᱟ᱾
ᱦᱮᱸ ᱤᱭᱟᱹ ᱚᱲᱟᱜ ᱨᱮ ᱢᱮᱱᱟᱜ ᱞᱤᱧᱟᱹ ᱛᱚ ᱟᱫᱚ ᱵᱟᱨᱦᱮ ᱨᱮᱫᱚ ᱦᱟᱸᱜ ᱮᱸ ᱦᱟᱱᱟ ᱱᱟᱣᱟ ᱟᱣᱟᱡ ᱠᱚ ᱟᱸᱡᱚᱢᱚᱜᱼᱟ ᱥᱮ ᱚᱠᱟᱞᱮᱠᱟ ᱦᱟᱸᱜ ᱚᱱᱟ ᱦᱚᱛᱮᱡ ᱛᱮ ᱟᱨ ᱦᱳᱭ ᱵᱟᱲᱟᱭ ᱛᱮ ᱱᱚᱛᱮ ᱫᱚ ᱟᱫᱚ ‍ᱵᱟᱝ ᱞᱤᱧ ᱩᱰᱩᱠ
ᱚᱥᱩᱵᱤᱫᱷᱟ ᱵᱟᱹ
ᱠᱩᱜ ᱠᱟᱱᱟ ᱡᱩᱫᱤ ᱞᱟᱝ ᱢᱮᱪ ᱫᱟᱲᱤᱭᱟᱜᱼᱟ ᱛᱟᱦᱞᱮ ᱠᱷᱟᱱ ᱫᱚ ᱟᱹᱞᱤᱧ ᱚᱲᱟᱜ ᱠᱷᱚᱱᱜᱮ
ᱦᱮᱸ ᱦᱮᱸ ᱚᱵᱚᱥᱥᱳᱭ ᱟᱹᱞᱤᱝᱟᱜ ᱨᱟᱦᱟ ᱟᱸᱡᱚᱢᱚᱜ ᱠᱟᱱᱟ? ᱛᱚ ᱟᱹᱞᱤᱝᱟᱜ ᱨᱟᱦᱟ ᱟᱸᱡᱚᱢᱚᱜ ᱠᱟᱱᱟ ᱛᱚ?
ᱯᱟᱭ ᱜᱮ ᱟᱹᱰᱤ ᱦᱮᱸ ᱟᱹᱰᱤ ᱜᱚᱴᱟ ᱜᱮ ᱟᱵᱮᱱᱟᱜ ᱨᱟᱦᱟ ᱫᱚ ᱟᱸᱡᱚᱢᱚᱜ
ᱦᱩᱸ
ᱟᱫᱚ ᱢᱮᱱᱮᱫ ᱛᱟᱦᱮᱸᱫ ᱞᱤᱧ ᱱᱚᱣᱟ ᱠᱟᱹᱴᱤᱜ ᱵᱩᱡ ᱵᱟᱲᱟᱭ ᱥᱟᱱᱟᱭᱮᱜ ᱞᱤᱧᱟᱹ ᱱᱚᱣᱟ ᱤᱫᱤ ᱠᱟᱛᱮᱜ ᱮ ᱱᱚᱣᱟ ᱠᱟᱹᱴᱤᱜ ᱱᱟᱥᱮᱱᱟᱜ ᱵᱟᱨ ᱠᱟᱛ ᱛᱷᱟᱞᱟᱝ ᱨᱚᱯᱚᱲ ᱞᱮᱱᱜᱤ ᱛᱟᱨᱯᱚᱨᱮ ᱦᱟᱸᱜ ᱱᱟᱜᱠᱷᱟᱱ ᱞᱟᱝ ᱤᱫᱤᱭᱟ ᱡᱮᱦᱮᱛᱩ ᱵᱟᱝᱞᱤᱧ ᱵᱟᱲᱟᱭᱟ ᱚᱱᱟᱛᱮ᱾ ᱟᱫᱚ ᱢᱮᱱᱫᱟᱞᱤᱧ ᱤᱭᱟᱹ
ᱚᱵᱚᱥᱥᱚᱭ
ᱦᱮᱸ ᱟᱹᱞᱤᱧ ᱫᱚᱞᱤᱧ ᱱᱟᱣᱟ ᱜᱮᱭᱟ ᱛᱚ ᱟᱫᱚ ᱦᱮᱸ ᱱᱚᱝᱠᱟ ᱟᱞᱤᱧᱟᱜ ᱮᱯ ᱨᱮᱢᱟᱛᱚ ᱠᱚᱞ ᱨᱮᱱᱟᱜ ᱪᱤᱱᱷᱚ ᱜᱮ ᱦᱤᱡᱩᱜ ᱠᱟᱱᱟ ᱦᱮᱸ ᱠᱤᱱᱛᱩ ᱨᱤᱥᱤᱵᱽ ᱨᱮᱱᱟᱜ ᱫᱚ ᱚᱱᱠᱟ ᱫᱚ ᱪᱮᱫ ᱦᱚᱸ ᱵᱟᱝ ᱦᱤᱡᱩᱜ ᱠᱟᱱᱟ ᱟᱫᱚ ᱚ ᱚᱱᱟ ᱫᱚ ᱢᱟᱱᱮ ᱠᱚᱞ ᱦᱚᱸ ᱜᱟᱱᱚᱜᱼᱟ ᱨᱤᱥᱤ ᱜᱟᱱᱚᱜᱼᱟ ᱱᱚᱣᱟ ᱫᱚ ᱢᱤᱫ ᱥᱟᱶ ᱛᱮᱜᱮ ᱜᱟᱱᱚᱜ ᱜᱮᱭᱟ ᱦᱮᱸ ᱵᱟᱝ ᱥᱮ ᱚᱠᱟ ᱞᱮᱠᱟ?
ᱦᱮᱸ ᱦᱮᱸ ᱦᱚᱸ ᱱᱚᱣᱟ ᱫᱚ ᱡᱚᱠᱷᱚᱱ ᱟᱹᱵᱤᱱ ᱵᱤᱱ ᱟᱹᱵᱤᱱ ᱵᱤᱱ ᱠᱚᱞ ᱟᱠᱚᱣᱟ ᱛᱚᱠᱷᱚᱱ ᱦᱟᱹᱜᱠᱩ ᱴᱷᱮᱜ ᱱᱚᱝᱠᱟ ᱚᱯᱚᱮᱱ ᱪᱟᱞᱟᱜᱼᱟ᱾ ᱟᱨ ᱟᱵᱤᱱ ᱦᱚᱸᱵᱤᱱ ᱠᱚᱞ ᱫᱟᱲᱮᱭᱟᱜᱼᱟ ᱥᱮ ᱟᱵᱤᱱ ᱴᱷᱮᱱ ᱦᱚᱸ ᱠᱚᱞ ᱫᱚ ᱦᱮᱡ ᱫᱟᱲᱮᱭᱟᱜᱼᱟ᱾ ᱟᱫᱚ ᱱᱚᱝᱠᱟ ᱡᱟᱦᱟᱸ ᱞᱮᱠᱟᱱ ᱮᱴᱠᱮᱴᱚᱬᱮ ᱡᱩᱫᱤ ᱦᱩᱭᱩᱜ ᱠᱟᱱ ᱛᱟᱵᱤᱱᱟ ᱛᱟᱦᱞᱮ ᱛᱮᱦᱮᱧ ᱥᱟᱛᱴᱟ ᱠᱷᱚᱱ ᱚᱱᱮ ᱳᱣᱟᱴᱥᱮᱯ ᱨᱮ ᱡᱟᱦᱟᱸ ᱜᱨᱩᱯ ᱠᱚ ᱢᱮᱱᱟᱜᱼᱟ ᱚᱱᱟ ᱜᱨᱩᱯ ᱢᱚᱫᱷᱮ ᱡᱚᱭᱮᱱᱚᱜ ᱵᱤᱱ ᱡᱚᱭᱮᱱᱚᱜ ᱵᱤᱱ ᱢᱤᱜ ᱴᱟᱝ ᱨᱮᱫᱚ ᱢᱤᱴᱤᱱ ᱦᱩᱭᱩᱜᱼᱟ ᱥᱟᱛᱴᱟ ᱥᱚᱢᱚᱭ᱾ ᱩᱱ ᱡᱚᱠᱷᱚᱡ ᱟᱹᱵᱤᱱᱟᱜ ᱡᱟᱦᱟᱸ ᱟᱨᱠᱤ ᱮᱸᱴᱠᱮᱴᱚᱲᱮ ᱚᱱᱟ ᱵᱤᱱ ᱥᱟᱵ ᱨᱟᱠᱟᱵᱟ ᱜᱚᱢᱠᱮ ᱠᱚᱴ- ᱴᱷᱮᱱ ᱜᱚᱢᱠᱮ ᱠᱚ ᱛᱟᱦᱮᱞᱮ ᱟᱹᱵᱤᱱ ᱪᱮᱫ ᱞᱮᱠᱟ ᱵᱷᱟᱵᱽ ᱛᱮ ᱟᱨᱠᱤ ᱥᱟᱦᱟᱡᱡᱳ ᱥᱮ ᱜᱚᱲᱚ ᱟᱵᱤᱱ ᱦᱩᱭᱩᱜᱼᱟ ᱚᱱᱟ ᱜᱚᱝᱠᱮ ᱠᱚᱠᱚ ᱞᱟᱹᱭ ᱟᱵᱤᱱᱟ᱾
ᱦᱩᱸ
ᱵᱩᱡ ᱠᱮᱫᱟ ᱵᱤᱱ?
ᱟᱫᱚ ᱦᱮᱸ ᱦᱮᱸ ᱟᱫᱚ ᱟᱹᱞᱤᱧ ᱢᱟᱛᱚ ᱱᱚᱣᱟ ᱵᱟᱨ ᱫᱤᱱ ᱦᱟᱸᱜ ᱞᱤᱧ ᱦᱩᱭᱩᱜ ᱠᱟᱱᱟ, ᱢᱟᱱᱮ ᱦᱚᱞᱟ ᱥᱮᱛᱟᱜ ᱜᱮ, ᱟᱨ ᱨᱚᱦᱳᱭ ᱠᱚᱠᱚ ᱪᱟᱞᱟᱜ ᱠᱟᱱᱛᱮ ᱠᱟᱹᱴᱤᱡ ᱚᱲᱟᱜ ᱨᱮ ᱵᱮᱥ ᱛᱚ ᱜᱮ ᱟᱫᱚ ᱵᱟᱝᱞᱤᱧ ᱡᱚᱭᱮᱱ ᱫᱟᱲᱮᱣᱟ ᱠᱟᱫᱟ ᱟᱨᱠᱤᱼᱼ
ᱦᱮᱸ ᱦᱮᱸ ᱟᱹᱞᱤᱧ ᱦᱚᱸ ᱱᱟᱣᱟ ᱜᱮ ᱟᱹᱵᱤᱱ ᱞᱮᱠᱟᱜᱮ, ᱟᱹᱵᱤᱱ ᱞᱮᱠᱟᱜᱮ ᱟᱹᱞᱤᱧ ᱦᱚᱸ ᱾
ᱛᱟᱵᱚᱱᱟ ᱠᱟᱣᱩᱱᱴ ᱵᱟᱭ ᱫᱮᱷᱟᱣᱮᱫ ᱛᱟᱵᱚᱱᱟ ᱥᱮ ᱟᱫᱚ ᱚᱱᱟᱛᱮ ᱟᱞᱤᱧ ᱢᱟ ᱪᱮᱜ ᱜᱮ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱨᱤᱥᱤᱯ ᱨᱮᱱᱟᱜ ᱫᱚ ᱾
ᱡᱟᱠ ᱚᱱᱟ ᱫᱚ ᱵᱟᱲᱟᱭ ᱨᱮᱱᱟᱜᱼᱼ ᱟᱫᱚ ᱢᱮᱱᱟᱜ ᱜᱮᱭᱟ ᱜᱩᱜᱩᱞ ᱢᱤᱴ ᱨᱮ ᱵᱚᱞᱚ ᱠᱟᱛᱮᱜ, ᱚᱸᱰᱮ ᱠᱷᱚᱱ
ᱦᱮᱸ ᱦᱮᱸ ᱚᱵᱚᱥᱥᱳᱭ ᱾
ᱦᱳᱻ
ᱦᱩᱸ ᱦᱩᱸ
ᱢᱮᱱᱫᱟᱹᱞᱤᱧ ᱪᱮᱜ ᱛᱮ ᱟᱯᱮ ᱚᱱᱟ ᱫᱤᱥᱚᱢ ᱨᱮᱫᱚ? ᱟ ᱛᱤᱱᱟᱹᱜ ᱵᱟᱨ ᱱᱚᱝᱠᱟ ᱪᱟᱥ ᱟᱵᱟᱫ ᱫᱚ ᱦᱩᱭᱩᱜᱼᱟ?
ᱦᱮᱸ ᱪᱟᱥ ᱟᱵᱟᱫ ᱫᱚ ᱵᱟᱨ ᱪᱷᱚᱴ ᱦᱳᱭᱳᱜ ᱜᱮᱭᱟ ᱾
ᱵᱟᱨ ᱪᱷᱚᱴ ᱫᱚ ᱚᱠᱟ ᱚᱠᱟ ᱥᱤᱡᱤᱱ ᱨᱮ ᱮᱱᱛᱮᱫ?
ᱦᱮᱸ ᱥᱤᱡᱮᱱ ᱫᱚ ᱦᱚᱜᱼᱚᱭ ᱱᱚᱣᱟ ᱵᱚᱱ ᱨᱚᱦᱚᱭ ᱠᱤᱫᱟ ᱛᱚ, ᱱᱚᱣᱟ ᱯᱚᱨ ᱚᱱᱮ ᱱᱚᱣᱟ ᱦᱳᱲᱳ ᱠᱚ ᱨᱟᱠᱟᱜ ᱛᱟᱭᱚᱢ ᱥᱟᱠᱨᱟᱛ ᱠᱚ ᱡᱚᱢ ᱵᱟᱨᱟ ᱠᱟᱛᱮᱜ ᱮᱠᱫᱚᱢ ᱟᱱᱮᱼᱼ ᱡᱚᱠᱷᱚᱱ ᱟᱨᱠᱤ ᱤᱝᱨᱮᱡᱤ ᱛᱮᱫᱚ ᱢᱟᱥ ᱫᱚ ᱯᱟᱲᱟᱜᱼᱟ ᱯᱷᱮᱵᱽᱨᱩᱣᱟᱨᱤ ᱥᱮᱜ ᱵᱩᱡ ᱠᱤᱫᱟᱵᱤᱱ?
ᱟᱪᱪᱷᱟ
ᱯᱷᱮᱵᱽᱨᱟᱣᱨᱤ ᱥᱮᱜ ᱨᱚᱦᱚᱭ ᱞᱮ ᱮᱛᱚᱦᱚᱵ ᱜᱮᱭᱟ, ᱮᱸ ᱟᱵᱚ ᱱᱚᱣᱟ ᱥᱟᱱ ᱛᱟᱹᱨᱤ ᱛᱮᱫᱚ ᱢᱚᱱᱮ ᱦᱚᱭ ᱢᱟᱜᱽ ᱥᱮ ᱯᱷᱟᱹᱜᱩᱱ ᱯᱟᱲᱟᱜ ᱠᱟᱱᱟ?
ᱦᱩᱸ
ᱱᱚᱝᱠᱟ ᱟᱨᱠᱤ ᱱᱚᱣᱟ ᱥᱤᱡᱤᱱ ᱟᱨ ᱦᱟᱱᱟᱴᱟᱜ ᱱᱚᱝ ᱠᱟᱞᱮ ᱨᱚᱦᱚᱭᱟ ᱟᱞᱮᱫᱚ ᱾
ᱦᱮᱸ ᱢᱤᱜᱴᱤᱡ ᱫᱚ ᱢᱤᱜᱴᱤᱡ ᱫᱚ ᱱᱚᱜᱼᱚᱭ ᱡᱩᱱ ᱡᱩᱞᱟᱭ
ᱱᱟ ᱥᱮᱨᱢᱟ ᱡᱟᱹᱲᱤ ᱫᱚ ᱢᱤᱜᱼᱼ ᱦᱮᱸ ᱦᱮᱸ ᱟ ᱢᱮᱜᱴᱟ ᱫᱚ ᱯᱷᱮᱵᱨᱩᱣᱟᱨᱤ ᱢᱟᱨᱪ
ᱦᱮᱸᱦᱮᱸ ᱟᱨ ᱚᱱᱴᱝᱠᱟ ᱡᱟᱦᱟᱱᱟᱜ
ᱟᱨ ᱟᱯᱮ ᱥᱮᱜ ᱟᱯᱮ ᱥᱮᱜ ᱫᱚ ᱟᱯᱮ ᱥᱮᱜ ᱫᱚ, ᱟᱯᱮ ᱥᱮᱜ ᱫᱚ ᱛᱟᱦᱞᱮ ᱪᱮᱜ ᱞᱮᱠᱟ?
ᱟᱞᱮ ᱥᱮᱫ ᱫᱚ ᱱᱚᱣᱟ ᱫᱚ ᱡᱮᱦᱮᱛᱩ ᱫᱷᱤᱨᱤ ᱫᱤᱥᱚᱢ, ᱴᱟᱺᱰᱤ ᱫᱤᱥᱚᱢ ᱠᱟᱱᱟ ᱟᱫᱚ ᱩ ᱚᱱᱟ ᱦᱚᱛᱮᱡ ᱛᱮ ᱱᱚᱱᱛᱮ ᱫᱚ ᱦᱟᱜ ᱮᱠᱟᱞ ᱢᱤᱜ ᱪᱷᱚᱴ ᱜᱮ ᱦᱩᱭᱩᱜᱼᱟ ᱡᱟᱦᱟᱸ ᱫᱚ ᱱᱤᱛᱟᱹᱜ ᱡᱟᱦᱟᱸ ᱠᱟᱹᱢᱤ ᱪᱟᱞᱟᱜ ᱠᱟᱱᱟ ᱟᱨ ᱪᱤᱜ ᱦᱮᱸ ᱟᱫᱚ ᱡᱟᱦᱟᱸ ᱫᱚ ᱦᱟᱸᱜ ᱱᱚᱜᱼᱚ ᱱᱚᱣᱟ ᱮ ᱰᱤᱥᱮᱢᱵᱚᱨ ᱡᱟᱱᱩᱣᱟᱨᱤ ᱥᱮᱜ ᱦᱟᱸᱜ ᱱᱚᱜ ᱱᱟ ᱦᱩᱲᱩ ᱠᱚ ᱨᱟᱠᱟᱵ ᱵᱟᱲᱟ ᱠᱟᱛᱮᱜ ᱮᱸ ᱩᱱ ᱥᱚᱢᱚᱭ ᱨᱮ ᱢᱤᱜ ᱫᱷᱟᱣ ᱚᱱᱟ ᱥᱟᱠᱥᱚᱵᱡᱤ ᱜᱮ ᱡᱟᱦᱟᱸᱭᱟᱜ ᱢᱟᱱᱮ ᱚᱝ ᱠᱟ ᱫᱟᱜ ᱟᱣᱛᱟᱨᱮ ᱡᱩᱢᱤ ᱢᱮᱱᱟᱜ ᱛᱟᱭᱟ, ᱡᱟᱭᱜᱟ ᱢᱮᱱᱟᱜ ᱛᱟᱭᱟ ᱠᱷᱮᱛ ᱢᱮᱱᱟᱜ ᱛᱟᱭᱟ᱾ ᱛᱚ ᱦᱩᱭ ᱩᱱᱠᱩ ᱜᱤ ᱢᱮ ᱮ ᱠᱤᱪᱷᱩ ᱥᱟᱠᱥᱚᱵᱽᱡᱤ ᱥᱮ ᱛᱩᱲᱤ ᱫᱚ ᱠᱚ ᱡᱟᱦᱟᱱᱟᱜ ᱜᱮ ᱚᱱᱠᱟ ᱠᱚ ᱪᱟᱥᱟ ᱤᱱᱟᱹ ᱜᱮ ᱟᱨ ᱢᱩᱪᱟᱹᱫ ᱢᱩᱪᱟᱹᱫ ᱫᱚ ᱮᱠᱫᱚᱢ ᱥᱮᱨᱢᱟ ᱡᱟᱹᱲᱤ ᱩᱢᱼᱼ ᱤᱭᱟᱹᱛᱮ ᱵᱷᱚᱨᱥᱟ ᱛᱮᱜᱮ ᱩᱱ ᱦᱚᱭᱛᱳ ᱚᱠᱚᱭ ᱠᱷᱚᱥᱞᱟ ᱥᱮ ᱡᱚᱸᱵᱨᱟ ᱥᱮ ᱡᱟᱦᱟᱱᱟᱜ ᱜᱮ ᱚᱱᱠᱟ ᱠᱤᱪᱷᱩ ᱚᱱᱠᱟ ᱠᱚ ᱪᱟᱥ ᱵᱟᱲᱼᱼ ᱠᱮᱜ ᱜᱮ ᱚᱱᱟ ᱛᱚᱵᱮ ᱱᱚᱜᱼᱚ ᱱᱚᱣᱟ ᱡᱟᱦᱟᱸ ᱰᱤᱥᱮᱢᱵᱚᱨ ᱡᱟᱱᱩᱣᱟᱨᱤ ᱥᱮᱜ ᱢᱤᱜ ᱪᱷᱚᱴ ᱱᱚ ᱦᱩᱭᱩᱜᱼᱟ ᱚᱱᱟᱴᱟᱜ ᱧᱮᱞᱚᱜᱚᱜ ᱠᱟᱱᱟ ᱯᱟᱹᱦᱤᱞ ᱫᱚ ᱵᱟᱝ ᱛᱟᱦᱮᱸ ᱠᱟᱱᱟ ᱛᱚᱵᱮ ᱱᱮᱛᱟᱨ ᱫᱚ ᱦᱚᱲ ᱠᱚᱣᱟᱜ ᱧᱮᱞ ᱧᱮᱞ ᱛᱮᱠᱚ ᱥᱮᱼᱼ ᱥᱮᱲᱟᱭᱮᱜ ᱛᱮᱠᱚ ᱪᱟᱥ ᱟᱵᱟᱫ ᱮᱫᱟ, ᱮᱠᱟᱞᱛᱮ ᱟᱹᱞᱤᱧ ᱮᱫᱚ ᱮᱠᱫᱚᱢ ᱢᱤᱜ ᱫᱷᱟᱣ ᱜᱮ ᱦᱩᱭᱩᱜᱼᱟ ᱨᱚᱦᱚᱭ ᱫᱚ ᱵᱟᱨ ᱫᱷᱟᱣ ᱫᱚ ᱵᱟᱝ ᱾ ᱱᱤᱦᱟᱹᱛ ᱜᱮ ᱡᱟᱦᱟᱸᱭ ᱵᱩᱨᱩ ᱫᱷᱟᱥᱱᱟ ᱠᱚᱨᱮ ᱞᱟᱛᱟᱨ ᱨᱮ ᱠᱷᱮᱛ ᱛᱟᱠᱚ ᱩᱱᱠᱩ ᱠᱚᱣᱟᱜ ᱫᱚ ᱦᱩᱭ ᱵᱟᱲᱟᱜ ᱜᱮᱭᱟ ᱦᱳᱭᱛᱳ ᱱᱚᱶᱟ ᱡᱟᱦᱟᱸ ᱵᱟᱹᱭᱥᱟᱹᱠᱷ ᱦᱩᱲᱩ ᱵᱚᱱ ᱢᱮᱛᱟᱜ ᱠᱟᱱᱟ ᱟᱨ ᱪᱮᱫ
ᱦᱩᱸ ᱦᱩᱸ ᱦᱩᱸ
ᱦᱮᱸ ᱟᱨ ᱵᱟᱝᱠᱷᱟᱱ ᱫᱚ ᱵᱟᱝ ᱧᱮᱞᱚᱜᱚᱜᱼᱟ ᱱᱚᱛᱮ ᱫᱚ
ᱥᱚᱞ ᱠᱚᱫᱚ ᱠᱟᱹᱡᱼᱼ ᱪᱟᱥᱟ ᱦᱮᱸ ᱟᱞᱮ ᱥᱮᱫ ᱫᱚ ᱱᱚᱝᱠᱟ ᱯᱷᱚᱥᱚᱞ ᱠᱚ ᱪᱟᱥᱟ ᱠᱚ ᱡᱮᱢᱚᱱ ᱯᱚᱴᱚᱞ ᱠᱚ ᱰᱷᱮᱸᱲᱚᱥ ᱥᱚᱥᱟ ᱵᱮᱸᱜᱟᱲ ᱚᱱᱠᱟ ᱦᱩᱭᱩᱜᱼᱟ ᱟᱫᱚ ᱟᱞᱮᱭᱟᱜ ᱫᱚ ᱱᱚᱜᱼᱚᱭ ᱱᱚᱣᱟ ᱡᱟᱦᱟᱸ ᱯᱷᱚᱥᱚᱞ ᱫᱚ ᱟᱨᱠᱤ ᱪᱟᱥᱟᱠᱚ ᱵᱩᱡᱽ ᱠᱮᱫᱟᱢ ᱛᱚ ᱥᱟᱨᱟ ᱵᱚᱪᱷᱚᱨ ᱚᱨ ᱜᱮ ᱡᱟᱦᱟᱸ ᱫᱚ ᱵᱟᱝ ᱡᱟᱦᱟᱸ ᱯᱷᱚᱥᱚᱞ ᱫᱚᱠᱚ ᱪᱟᱥᱟ ᱟᱞᱮ ᱚᱱᱛᱮ ᱵᱟᱹᱫᱽ ᱠᱚᱨᱮ ᱫᱚ ᱟᱫᱚ ᱫᱟᱜ ᱦᱚᱸ ᱡᱮᱢᱚᱱ ᱱᱚᱣᱟ ᱱᱚᱜᱼᱚᱭ ᱟᱥᱟᱲ ᱟᱥᱟᱲ ᱵᱚᱸᱜᱟ ᱜᱮ ᱱᱚᱝᱠᱟ ᱫᱟᱜᱟᱭ ᱦᱮᱸ ᱱᱚᱣᱟ ᱫᱟᱜ ᱪᱟᱵᱟ ᱯᱚᱨ ᱦᱚᱸ ᱠᱤᱪᱷᱩ ᱯᱷᱚᱥᱚᱞ ᱠᱚ ᱨᱚᱦᱚᱭᱟ ᱛᱟᱨᱯᱚᱨ ᱡᱚᱠᱷᱚᱱ ᱚᱱᱮ ᱵᱷᱳᱨ ᱵᱷᱳᱨ ᱨᱟᱵᱟᱝ ᱯᱟᱲᱟᱜᱼᱟ ᱛᱚᱠᱷᱚᱱ ᱫᱚ ᱟᱵᱟᱨ ᱠᱚᱯᱤ ᱠᱚ ᱯᱷᱩᱞᱠᱚᱯᱤ ᱵᱟᱸᱫᱷᱟ ᱠᱚᱯᱤ ᱱᱚᱜᱼᱚ ᱱᱚᱣᱟ ᱠᱚ ᱨᱚᱦᱚᱭᱟ ᱯᱟᱨᱠᱤ ᱵᱩᱡᱷ ᱠᱤᱫᱟᱵᱤᱱ
ᱦᱮᱸ ᱦᱮᱸ ᱟᱪᱪᱷᱟ ᱢᱮᱱᱫᱟᱞᱤᱧ ᱤᱭᱟᱹ ᱟᱵᱮᱱᱟᱜ ᱫᱚ ᱠᱚᱞ ᱟᱹᱞᱤᱧ ᱡᱩᱫᱤ ᱞᱤᱧ ᱠᱚᱞ ᱟᱵᱮᱱᱟ ᱚᱱᱟ ᱠᱚᱞ ᱞᱤᱢᱤᱴ ᱫᱚ ᱢᱮᱱᱟᱜ ᱛᱟᱵᱮᱱᱟᱜ ᱥᱮ ᱪᱟᱵᱟ ᱟᱠᱟᱱ ᱛᱟᱵᱮᱱᱟ
ᱠᱚᱞ ᱞᱤᱢᱤᱴ ᱦᱮᱸ ᱢᱮᱱᱟᱜ ᱛᱟᱹᱞᱤᱧᱟ
ᱦᱮᱞᱳ
ᱟᱹᱵᱤᱱ ᱠᱚᱞ ᱵᱤᱱ ᱛᱟᱣ ᱵᱚᱞᱚᱱᱟ ᱦᱮᱸ ᱞᱟᱹᱭ ᱵᱤᱱ
ᱟᱪᱪᱷᱟ ᱟᱪᱪᱷᱟ ᱟᱪᱪᱷᱟ ᱜᱤᱧ ᱞᱟᱜᱼᱜᱤᱞᱤᱧ ᱢᱤᱫ ᱫᱷᱟ ᱛᱟᱦᱚᱞᱮ ᱟᱨ ᱮ ᱟᱵᱮᱱᱟᱜ ᱱᱚᱣᱟ ᱡᱟᱦᱟᱸ ᱫᱚ ᱟᱵᱮᱱ ᱵᱤᱱ ᱟᱵᱮᱱ ᱵᱤᱱ ᱠᱚᱞ ᱟᱠᱚ ᱠᱟᱱᱟ ᱚᱱᱟ ᱞᱤᱢᱤᱴ ᱢᱮᱱᱟᱜ ᱛᱮ ᱪᱟᱵᱟ ᱠᱟᱱ ᱛᱟᱵᱮᱱᱟ ᱚᱱᱟ᱾
ᱟᱹᱞᱤᱧᱟᱜ ᱫᱚ ᱢᱮᱱᱟᱜ ᱜᱮᱭᱟ
ᱦᱮᱞᱳ
ᱦᱮᱸ
ᱟᱪᱪᱷᱟ ᱛᱟᱦᱚᱞᱮ ᱛᱷᱚᱲᱟ ᱵᱟᱨᱞᱟᱝ ᱜᱚᱞᱯᱚ ᱜᱮ ᱟᱪᱪᱷᱟ ᱟᱪᱪᱷᱟ ᱦᱮᱸᱛᱚ ᱚᱱᱟ
ᱟᱪᱪᱷᱟ ᱴᱷᱤᱠ ᱜᱮᱭᱟ ᱞᱟᱹᱭ ᱫᱤᱧ ᱱᱤᱭᱟᱹ ᱱᱤᱭᱟᱹ ᱜᱷᱟᱹᱲᱤᱡ ᱛᱮᱫᱚ ᱟᱫᱚ ᱚᱠᱛᱚ ᱫᱚ ᱵᱟᱹᱱᱩᱜ ᱦᱮᱸ ᱦᱮᱸ ᱞᱟᱹᱭ ᱫᱟᱞᱤᱧ ᱱᱤᱭᱟᱹ ᱜᱷᱟᱹᱲᱤᱡ ᱛᱮᱫᱚ ᱟᱫᱚ ᱚᱠᱛᱚ ᱫᱚ ᱵᱟᱹᱱᱩᱜ ᱛᱟᱹᱞᱤᱧᱟ ᱛᱚ ᱟᱞᱤᱧ ᱴᱷᱮᱡ ᱫᱚ ᱟᱵᱟᱨ ᱠᱟᱹᱴᱤᱡ ᱯᱟᱲᱦᱟᱣ ᱥᱮᱫ ᱪᱟᱞᱟᱜ ᱦᱩᱭᱩᱜᱼᱟ ᱟᱫᱚ ᱱᱟᱦᱟᱜ